ᱦᱮᱸ ᱜᱚᱝᱠᱮ ᱡᱚᱦᱟᱨ ᱜᱮ
ᱦᱳᱭ ᱦᱳᱭ ᱦᱳᱭ ᱱᱟᱯᱟᱭ ᱜᱮᱭᱟ ᱵᱮᱱ ᱛᱚ
ᱦᱳᱭ ᱜᱚᱝᱠᱮ ᱟᱹᱞᱤᱧ ᱦᱚ ᱱᱚᱜ-ᱚᱭ ᱪᱟᱸᱫᱳ ᱵᱚᱸᱜᱟ ᱦᱟᱜ ᱫᱟᱭᱟ ᱫᱩᱞᱟᱹᱲ ᱛᱮ ᱱᱤᱛᱚᱜ ᱫᱚ ᱱᱟᱯᱟᱭ ᱜᱮ ᱦᱮᱱᱟᱜ ᱠᱟᱜ ᱞᱤᱧᱟ
ᱦᱳᱭ ᱦᱳᱭ ᱟᱹᱞᱤᱧ ᱦᱚᱸ ᱟᱯᱮ ᱠᱚᱣᱟᱜ ᱟᱥᱤᱨᱵᱟᱫᱽ ᱪᱟᱸᱫᱳ ᱪᱟᱸᱫᱚ ᱠᱚᱣᱟᱜ ᱫᱟᱭᱟ ᱫᱩᱞᱟᱹᱲ ᱛᱮ ᱦᱟᱸᱜ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ
ᱦᱳᱭ ᱦᱳᱭ ᱦᱳᱭ
ᱦᱮᱸ
ᱟᱨ ᱛᱟᱦᱚᱞᱮ ᱚᱱᱠᱟ ᱫᱚ ᱦᱟᱸᱜ ᱪᱮᱫ ᱵᱮᱱ ᱪᱮᱠᱟᱹᱭᱮᱫᱼᱟ
ᱤᱱᱠᱟ ᱢᱟ ᱱᱟᱦᱟᱜ ᱱᱤᱛᱚᱜ ᱢᱟ ᱮᱢᱚᱱ ᱜᱮ ᱡᱤᱨᱟᱹᱣ ᱵᱟᱲᱟ ᱦᱩᱭ ᱟᱠᱟᱱᱟ ᱟᱨ ᱠᱟᱹᱢᱤ ᱠᱚᱢᱟ ᱱᱟᱦᱟᱜ ᱦᱚᱸᱜᱼᱚᱭ ᱥᱤᱛᱩᱝ ᱮᱫ-ᱟᱭ ᱵᱟᱭ ᱫᱟᱜ ᱮᱫ ᱠᱟᱱᱛᱮ ᱛᱷᱚᱲᱟ ᱞᱮ ᱡᱤᱨᱟᱹᱣ ᱧᱚᱜ ᱟᱠᱟᱱᱟ
ᱦᱩᱲᱩ ᱠᱚᱦᱚᱸ ᱵᱟᱞᱮ ᱨᱚᱦᱚᱭᱮᱫᱼᱟ, ᱦᱳᱭ
ᱚ
ᱟᱯᱮ ᱯᱮ ᱨᱚᱦᱚᱭᱮᱫ-ᱟ ᱠᱮ
ᱵᱟᱝ ᱜᱮ ᱜᱚᱝᱠᱮ ᱟᱞᱮ ᱥᱮᱱ ᱦᱚᱸ ᱚᱱᱠᱟ ᱜᱮ ᱚᱱᱠᱟ ᱢᱟᱱᱮ ᱫᱟᱜ ᱡᱟᱹᱲᱤ ᱠᱚ ᱚᱱᱠᱟ ᱵᱟᱭ ᱦᱩᱭ ᱟᱠᱟᱱ ᱠᱷᱟᱹᱛᱤᱨ ᱛᱮ ᱦᱟᱸᱜ ᱨᱚᱦᱚᱭ ᱠᱚᱫᱚ ᱟᱹᱣᱨᱤᱭᱟᱜᱼᱟ
ᱦᱳᱭ ᱦᱳᱭ ᱦᱳᱭ ᱴᱷᱤᱠ ᱠᱟᱛᱷᱟ ᱜᱮ ᱵᱮᱱ ᱞᱟᱹᱭᱮᱫᱼᱟᱵᱮᱱ
ᱦᱳᱭ ᱚᱱᱠᱟ ᱫᱚ ᱦᱟᱸᱜ
ᱦᱮᱸ ᱦᱮᱸ
ᱚᱱᱠᱟ ᱫᱚ ᱦᱟᱜ ᱛᱟᱦᱚᱞᱮ ᱟᱯᱮ ᱥᱮᱱ ᱦᱚᱸ ᱚᱱᱠᱟ ᱫᱚ ᱵᱟᱭ ᱫᱟᱜ ᱡᱟᱲᱤ ᱟᱠᱟᱫ-ᱟ
ᱵᱟᱝ ᱵᱟᱝ ᱵᱟᱭ ᱫᱟᱜ ᱡᱟᱲᱤᱭᱟᱣᱟᱠᱟᱫᱼᱟ ᱦᱳᱭ
ᱚ ᱚ
ᱵᱟᱭ ᱫᱟᱜ ᱡᱟᱹᱲᱤᱭᱮᱜ-ᱟ᱾ ᱟᱪᱪᱷᱟ ᱜᱚᱝᱠᱮ ᱟᱯᱮ ᱥᱮᱫ ᱫᱚ ᱪᱮᱫ ᱞᱮᱠᱟ ᱥᱤᱫᱩ ᱠᱟᱹᱱᱦᱩ ᱦᱩᱞ ᱢᱟᱦᱟᱸ ᱠᱚᱫᱚ ᱢᱟᱱᱟᱣ ᱯᱟᱨᱚᱢ ᱦᱩᱭᱱᱟ?
ᱦᱳᱭ ᱜᱚᱝᱠᱮ ᱚᱱᱟ ᱠᱚᱫᱚ ᱦᱟᱸᱜ ᱢᱟᱱᱟᱣ ᱫᱚ ᱟᱹᱰᱤ ᱨᱟᱹᱥᱠᱟᱹ ᱥᱟᱞᱟᱜ ᱜᱮ ᱢᱟᱱᱟᱣ ᱵᱟᱲᱟ ᱦᱩᱭᱱᱟᱛᱚ᱾ ᱟᱨ ᱢᱟᱱᱮ ᱡᱟᱣ ᱥᱮᱨᱢᱟ ᱞᱮ ᱡᱟᱣ ᱥᱮᱨᱢᱟ ᱜᱮ ᱠᱷᱚᱱᱜᱮ ᱢᱟᱱᱟᱣ ᱵᱟᱲᱟ ᱟᱹᱜᱩ ᱦᱩᱭᱩᱜ ᱦᱚᱛᱮᱜ ᱛᱮ ᱱᱤᱭᱟᱹ ᱥᱮᱨᱢᱟ ᱦᱚᱸ ᱦᱟᱸᱜ ᱢᱟᱱᱟᱣ ᱵᱟᱲᱟ ᱫᱚ ᱦᱩᱭ ᱮᱱᱟ᱾
ᱦᱩᱸ ᱦᱩᱸ ᱦᱩᱸ
ᱟᱨ ᱟᱯᱮᱥᱮᱫ ᱫᱟ ᱜᱚᱝ
ᱦᱳᱭ ᱦᱚᱸ ᱵᱷᱟᱹᱜᱤ ᱜᱮ ᱢᱟᱱᱟᱣ ᱦᱩᱭ᱾ ᱡᱟᱣᱜᱮ ᱥᱮᱨᱢᱟ ᱞᱮᱠᱟ ᱛᱮᱜ ᱱᱤᱭᱟᱹ ᱫᱚ ᱢᱟᱜ ᱥᱮᱨᱢᱟ ᱨᱮᱦᱚᱸ ᱢᱚᱡ ᱜᱮ ᱢᱟᱱᱟᱣ ᱵᱟᱛᱟᱣ ᱠᱚᱫᱚ ᱦᱩᱭᱱᱟ ᱦᱩᱸ᱾
ᱚ ᱦᱳᱭ ᱚᱱᱟ ᱫᱚ ᱢᱟᱱᱟᱣ ᱦᱟᱛᱟᱣ ᱞᱟᱹᱠ ᱛᱤ ᱠᱟᱱ ᱛᱟᱵᱚᱱ ᱜᱮᱭᱟ ᱥᱮ᱾
ᱦᱳᱭ ᱦᱳᱭ ᱟᱵᱚᱣᱟᱜ ᱢᱟᱨᱟᱝ ᱤᱱᱯᱚᱴᱮᱱᱴ ᱠᱟᱹᱢᱤ ᱠᱟᱹᱥᱱᱤ ᱠᱟᱱᱟ ᱚᱱᱟ᱾ ᱦᱳᱭ ᱥᱮ ᱟᱵᱚ ᱟᱵᱚ ᱟᱹᱰᱤ ᱡᱟᱹᱨᱩᱲ ᱢᱮᱱᱟᱜ ᱛᱟᱵᱚᱱᱟ ᱡᱮ ᱚᱱᱟ ᱢᱟᱱᱟᱣ ᱵᱟᱛᱟᱣ ᱞᱟᱹᱜᱤᱫ᱾
ᱦᱳᱭ ᱦᱳᱭ
ᱦᱮᱸ ᱟᱵᱚᱜᱮ ᱡᱩᱫᱤ ᱚᱱᱟᱨᱮ ᱫᱟᱭᱤᱛᱛᱚ ᱵᱟᱵᱚᱱ ᱦᱟᱛᱟᱣ ᱞᱮᱠᱷᱟᱱ ᱦᱚᱸ ᱛᱚᱵᱮ ᱵᱟᱭ ᱜᱟᱱᱚᱜ-ᱟ᱾
ᱦᱳᱭ ᱦᱳᱭ ᱟᱨ ᱱᱤᱛᱚᱜ ᱫᱚ ᱦᱟᱸᱜ ᱚᱱᱠᱟ ᱫᱚ ᱟᱞᱮ ᱴᱚᱴᱷᱟ ᱠᱚᱨᱮ ᱫᱚ ᱧᱮᱞᱚᱜ ᱠᱟᱱᱟ ᱚᱱᱠᱟ ᱢᱟᱱᱮ ᱥᱟᱱᱟᱢ ᱟᱛᱳ ᱟᱹᱛᱩ ᱚᱱᱠᱟ ᱫᱚ ᱦᱟᱸᱜ ᱢᱟᱱᱟᱣᱮᱫ ᱠᱟᱱ ᱜᱮᱭᱟ ᱠᱚ ᱟᱞᱮ ᱟᱞᱮ ᱴᱚᱴᱷᱟ ᱠᱚᱨᱮ ᱫᱚ᱾
ᱦᱳᱭ ᱦᱳᱭ ᱟᱞᱮ ᱴᱚᱴᱷᱟ ᱠᱚ ᱟᱞᱮ ᱴᱚᱴᱷᱟ ᱠᱚᱨᱮ ᱦᱚᱸ ᱠᱚ ᱢᱟᱱᱟᱣᱮᱫ ᱠᱟᱱ ᱜᱮᱭᱟ ᱥᱟᱱᱟᱢ ᱟᱛᱳ ᱨᱮᱜᱮ᱾
ᱦᱳᱭ ᱦᱳᱭ
ᱦᱩᱜ-ᱩ
ᱚᱱᱟᱜᱮ ᱚᱱᱟ ᱜᱮᱛᱚ ᱵᱷᱟᱜᱤ ᱫᱚ ᱦᱩᱭᱩᱜ ᱠᱟᱱᱟ ᱟᱵᱚᱣᱟᱜ ᱫᱚ ᱪᱮᱫᱟᱜ ᱥᱮ ᱟᱹᱛᱩ ᱟᱹᱛᱩ ᱨᱮ ᱠᱚᱨᱟᱣ ᱦᱩᱭᱩᱜ ᱠᱟᱱᱟ ᱥᱟᱱᱟᱢ ᱦᱚᱲ ᱠᱚ ᱧᱮᱞ ᱡᱚᱝ ᱠᱟᱱᱟ ᱟᱨ ᱡᱟᱦᱟᱸᱭ ᱠᱚ ᱦᱟᱨᱟᱜ ᱠᱟᱱ ᱜᱤᱫᱽᱨᱟᱹ ᱠᱚᱦᱚᱸ ᱠᱚ ᱧᱮᱞ ᱡᱚᱝ ᱠᱟᱱᱟ ᱥᱮ᱾
ᱦᱳᱭ ᱦᱳᱭ
ᱟᱨ ᱩᱱᱠᱩ ᱫᱚ ᱜᱤᱫᱟᱹᱨ ᱠᱚᱫᱚ ᱢᱮᱱ ᱞᱮᱠᱷᱟᱡ ᱫᱚ ᱪᱮᱫ ᱡᱟᱦᱟᱸᱭ ᱧᱮᱞᱟ ᱚᱱᱟ ᱜᱮᱥᱮ ᱥᱮᱸᱬᱟᱭᱟᱭ ᱥᱮ᱾
ᱥᱮᱬᱟᱭᱟᱭ ᱥᱮ ᱦᱳᱭ᱾
ᱦᱳᱭ ᱟᱫᱚ ᱚᱱᱟ ᱤᱫᱤ ᱠᱟᱛᱮᱜ ᱦᱟᱸᱜ ᱱᱟᱯᱟᱭ ᱫᱚ ᱟᱹᱰᱤ ᱱᱟᱯᱟᱭ ᱜᱮ ᱦᱩᱭᱩᱜ ᱠᱟᱱᱟ᱾
ᱦᱳᱭ ᱦᱳᱭ᱾
ᱟᱨ ᱜᱚᱝᱠᱮ ᱛᱟᱦᱚᱞᱮ ᱚᱱᱠᱟ ᱫᱚ ᱟᱯᱮ ᱥᱮᱫ ᱫᱚ ᱚᱠᱟ ᱞᱮᱠᱟᱱ ᱴᱚᱴᱷᱟ ᱯᱮ ᱯᱟᱲᱟᱜ ᱠᱟᱱᱟ ᱵᱤᱨ ᱵᱩᱨᱩ ᱥᱮ ᱚᱱᱠᱟ ᱴᱟᱸᱰᱤ ᱜᱮᱛᱟ
ᱦᱳᱭ ᱦᱳᱭ ᱴᱟᱸᱰᱤ ᱜᱮ ᱴᱟᱸᱰᱤ ᱜᱮ ᱵᱤᱨ ᱵᱩᱨᱩ ᱠᱚᱫᱚ ᱱᱟᱦᱟᱜ ᱵᱟᱹᱪᱩᱜ ᱠᱟᱜ-ᱟ ᱟᱞᱮᱥᱮᱫ ᱫᱚ᱾
ᱚᱻᱚ
ᱵᱤᱨ ᱵᱩᱨᱩ ᱠᱚᱫᱚ ᱱᱟᱦᱟᱜ ᱵᱟᱹᱱᱩᱜ ᱵᱟᱹᱪᱩᱜ ᱠᱟᱜ-ᱟ ᱟᱨ ᱵᱤᱨ ᱵᱩᱨᱩ ᱥᱮᱱᱚᱜ ᱠᱷᱟᱱ ᱫᱚ ᱫᱚᱢᱮ ᱡᱤᱞᱤᱧ ᱪᱟᱞᱟᱜ ᱡᱟᱣᱨᱟ ᱟᱹᱰᱤ ᱡᱤᱞᱤᱧ ᱪᱟᱞᱟᱣ ᱡᱟᱣᱨᱟ ᱟᱫᱚ ᱩᱛᱟᱹᱨ ᱧᱟᱢᱚᱜ-ᱟ ᱵᱤᱨ ᱵᱩᱨᱩ ᱫᱚ᱾
ᱚ ᱟᱫᱚ ᱚᱱᱠᱟ ᱫᱚ ᱦᱟᱸᱜ ᱛᱟᱦᱚᱞᱮ ᱥᱟᱦᱟᱱ ᱥᱟᱠᱟᱢ ᱫᱚ ᱠᱟᱹᱴᱤᱡ ᱟᱱᱟᱴ ᱧᱚᱜ ᱜᱮᱭᱟ ᱯᱮ ᱥᱮ ᱪᱮᱫ ᱞᱮᱠᱟ?
ᱟᱱᱟᱴ ᱧᱚᱜ ᱢᱟᱱᱮ ᱟᱞᱮ ᱠᱚᱣᱟᱜ ᱜᱮ ᱵᱟᱜᱟᱱ ᱠᱚ ᱢᱮᱱᱟᱜ ᱟᱥᱮ
ᱦᱳᱭ ᱦᱳᱭ
ᱟᱨ ᱜᱟᱰᱟ ᱟᱲᱮ ᱟᱲᱮ ᱠᱚᱨᱮ ᱫᱷᱟᱨᱮ ᱫᱷᱟᱨᱮ ᱠᱚᱨᱮ ᱜᱮ ᱢᱤᱥᱤ ᱫᱟᱨᱮ ᱠᱚ ᱛᱟᱸᱦᱮᱱᱟ ᱚᱱᱟ ᱠᱚᱜᱮᱞᱮ ᱢᱟᱜ ᱠᱟᱛᱮᱫ ᱞᱮ ᱨᱚᱦᱚᱭᱮᱜ-ᱟ ᱨᱟᱹᱱᱫᱟᱹᱭ ᱠᱩ ᱢᱤᱥᱤ ᱠᱩ ᱵᱷᱟᱹᱨᱱᱤ ᱩᱱᱠᱩ ᱟᱨ ᱦᱳᱭ ᱟᱞᱮ ᱠᱚᱣᱟᱜ ᱢᱟ ᱤᱭᱟᱹ ᱥᱟᱸᱜᱮ ᱥᱟᱸᱜᱮ ᱢᱮᱱᱟᱜᱼᱟ ᱥᱮ ᱤᱭᱟᱹ ᱢᱟᱫ ᱵᱟᱜᱟᱱ ᱠᱚ ᱚᱱᱟ ᱠᱚᱨᱮ ᱠᱷᱚᱡ ᱜᱤ ᱤᱱᱟᱹ ᱠᱚᱜᱮ ᱥᱟᱦᱟᱱ ᱠᱚᱫᱚ ᱦᱩᱭᱩᱜ ᱠᱟᱱ ᱛᱟᱞᱮᱭᱟ
ᱦᱳᱭ ᱦᱳᱭ ᱦᱳᱭ
ᱚᱱᱟ ᱠᱚᱛᱮ ᱞᱮ ᱥᱟᱦᱟᱱ ᱟᱨ ᱫᱟᱨᱤ ᱠᱩᱞᱤ ᱦᱮᱸᱥᱮᱭᱟ ᱥᱮ ᱯᱚᱛᱛᱤᱠ ᱵᱚᱪᱷᱚᱨ ᱜᱮᱞᱮ ᱦᱮᱸᱥᱮᱭᱟ ᱡᱟᱣ ᱜᱮ ᱥᱮᱨᱢᱟ ᱞᱮᱠᱟ ᱜᱮ ᱟᱫᱚ ᱚᱱᱟ ᱛᱮᱜᱮ ᱥᱟᱦᱟᱱ ᱠᱚᱫᱚ ᱞᱮ ᱦᱩᱭ ᱜᱟᱱᱚᱜ ᱠᱟᱱ ᱜᱮᱭᱟ
ᱚ ᱦᱚ
ᱦᱮᱸ
ᱛᱟᱦᱚᱞᱮ ᱦᱟᱸᱜ ᱚᱱᱠᱟ ᱞᱟᱹᱭ ᱞᱮᱠᱷᱟᱡ ᱫᱚ ᱦᱟᱸᱜ ᱩᱱᱟᱹᱜᱴᱟ ᱟᱱᱟᱴ ᱫᱚ ᱵᱟᱹᱱᱩᱜ ᱠᱟᱫ ᱛᱟᱯᱮᱭᱟ ᱵᱟᱝ ᱥᱮ
ᱦᱳᱭ ᱵᱟᱹᱱᱩᱜ ᱵᱟᱹᱪᱩᱜ ᱠᱟᱜᱼᱟ ᱟᱫᱚ ᱟᱯᱮ ᱫᱚ ᱜᱚᱝᱠᱮ ᱪᱮᱫ ᱞᱮᱠᱟ ᱟᱯᱮ ᱫᱚ ᱵᱤᱨ ᱵᱩᱨᱩ ᱫᱟᱨᱮ ᱱᱟᱹᱲᱤ ᱥᱮ ᱥᱟᱶᱨᱮ ᱢᱮᱱᱟᱜ ᱯᱮᱭᱟ ᱥᱮ ᱪᱮᱫ
ᱦᱳᱭ ᱦᱳᱭ ᱟᱞᱮ ᱫᱚ ᱦᱟᱸᱜ ᱚᱱᱠᱟ ᱫᱚ ᱮᱠᱫᱚᱢ ᱵᱤᱨ ᱵᱩᱨᱩ ᱴᱚᱴᱷᱟ ᱩᱛᱟᱹᱨ ᱜᱮᱞᱮ ᱯᱟᱲᱟᱜ ᱠᱟᱱᱟ ᱟᱞᱮ ᱫᱚ
ᱟᱪᱪᱷᱟ
ᱟᱨ ᱦᱳᱭ ᱟᱨ ᱧᱮᱞ ᱞᱮᱠᱷᱟᱱ ᱦᱟᱸᱜ ᱚᱱᱠᱟ ᱫᱚ
ᱦᱳᱭ ᱟᱯᱮ ᱠᱷᱚᱱ ᱫᱚ ᱵᱤᱨ ᱵᱩᱨᱩ ᱫᱚ ᱥᱩᱨ ᱜᱮᱭᱟ ᱛᱚᱵᱮ
ᱦᱳᱭ ᱦᱳᱭ ᱮᱫᱚᱢ ᱞᱟᱹᱭ ᱞᱮᱠ ᱷᱟᱱ ᱫᱚ ᱮᱠᱫᱚᱢ ᱥᱩᱨ ᱜᱮᱭᱟ ᱦᱟᱸᱜ ᱚᱲᱟᱜ ᱥᱩᱨ ᱫᱷᱟᱹᱨᱤᱡ ᱜᱮᱭᱟ ᱵᱤᱨ ᱫᱚ ᱟᱬᱜᱚ ᱦᱮᱡ ᱟᱠᱟᱱᱟ
ᱦᱳᱭ ᱦᱳᱭ ᱦᱩᱸ
ᱟᱫᱚ ᱚᱱᱟ ᱤᱫᱤ ᱠᱟᱛᱮᱫ ᱦᱟᱸᱜ ᱥᱟᱦᱟᱱ ᱥᱟᱠ ᱦᱮᱸ ᱞᱟᱹᱭ ᱵᱤᱱ
ᱠᱟᱹᱴᱤᱡ ᱦᱟᱹᱛᱤ ᱠᱚ ᱵᱟᱠᱩ ᱦᱤᱡᱩᱜᱼᱟ ᱛᱚ
ᱦᱟᱹᱛᱤ ᱫᱚ ᱦᱟᱸᱜ ᱟᱞᱮᱭᱼᱟᱜ ᱫᱚ ᱦᱟᱸᱜ ᱩᱥᱩᱞ ᱵᱩᱨᱩ ᱠᱟᱱᱟ ᱛᱚ ᱚᱱᱠᱟ ᱢᱟᱱᱮ ᱥᱚᱢᱟᱱ ᱜᱮᱭᱟ ᱚᱱᱠᱟ ᱫᱚ ᱵᱟᱝ ᱠᱟᱱ ᱛᱟᱞᱮᱭᱟ
ᱦᱩᱸ ᱦᱩᱸ ᱦᱩᱸ
ᱛᱚ ᱦᱮᱡ ᱫᱚᱠᱚ ᱦᱮᱡ ᱵᱟᱲᱟᱜ ᱜᱮᱭᱟ ᱛᱚ ᱚᱱᱟ ᱵᱩᱨᱩ ᱢᱟ ᱩᱥᱩᱞ ᱜᱮᱭᱟ, ᱢᱟᱱᱮ ᱚᱱᱟ ᱵᱩᱨᱩ ᱨᱮᱫᱚ ᱛᱟᱦᱮᱱ ᱵᱟᱠᱚ ᱫᱟᱲᱮᱭᱟᱜᱼᱟ ᱟᱫᱚ ᱚᱱᱟ ᱦᱚᱛᱮᱡ ᱛᱮ ᱦᱮᱡ ᱵᱟᱲᱟᱜ ᱨᱮᱦᱚᱸ ᱩᱱᱠᱩ ᱫᱚ ᱯᱟᱨᱚᱢ ᱪᱟᱞᱟᱜ ᱟᱠᱚ ᱢᱟᱱᱮ ᱵᱟᱠᱚ ᱵᱟᱥᱟ ᱵᱟᱲᱟᱜ ᱜᱮᱭᱟ ᱾
ᱦᱳᱭ ᱦᱳᱭ ᱴᱷᱤᱠ ᱠᱟᱛᱷᱟ ᱵᱮᱱ ᱞᱟᱹᱭ ᱠᱮᱫᱼᱟ ᱚᱱᱠᱟ ᱩᱥᱩᱞ ᱵᱩ ᱨᱩ ᱨᱮᱫᱚ ᱵᱟᱝ ᱠᱚ ᱫᱮᱡ ᱫᱟᱲᱮᱭᱟᱜᱼᱟ ᱾
ᱦᱳᱭ ᱦᱳᱭ ᱟᱠᱚᱣᱟᱜ ᱜᱮ ᱦᱳᱭ ᱟᱠᱚᱣᱟᱜ ᱦᱚᱲᱢᱚ ᱜᱮ ᱛᱟᱠ ᱚ ᱟᱹᱰᱤ ᱢᱟᱨᱟᱝ ᱫᱚ ᱪᱤᱠᱟ ᱠᱚ ᱵᱟᱥᱟ ᱫᱟᱲᱮᱭᱟᱜᱼᱟ ᱾
ᱵᱟᱥᱟᱣ ᱫᱟᱲᱮᱭᱟᱜᱼᱟ ᱦᱳᱭ ᱦᱳᱭ ᱩᱱᱠᱩ ᱛᱤᱸᱜᱩ ᱦᱚᱸ ᱵᱟᱠᱚ ᱴᱟᱨᱦᱟᱜ ᱫᱚ ᱾ ᱦᱮᱸ
ᱟᱪᱪᱷᱟ ᱟᱨ ᱦᱟᱹᱛᱤ ᱠᱚ ᱵᱟᱹᱱᱩᱜ ᱦᱟᱹᱛᱤ ᱠᱚᱢᱟ ᱡᱮᱱᱮᱵᱟ ᱵᱟᱠᱚ ᱵᱟᱥᱟᱜᱼᱟ ᱟᱨ ᱪᱤᱞᱤ ᱪᱤᱞᱤ ᱠᱚ ᱡᱟᱱᱣᱟᱨ ᱠᱚ ᱢᱮᱱᱟᱜ ᱠᱚᱣᱟ ᱜᱚᱝᱠᱮ ᱛᱷᱚᱲᱟ ᱠᱟᱹᱴᱤᱡ ᱵᱟᱰᱟᱭ ᱦᱚᱪᱚ ᱞᱟᱝ ᱢᱮ?
ᱦᱳᱭ ᱦᱳᱭ ᱱᱟᱯᱟᱭ ᱠᱩᱠᱞᱤ ᱚᱱᱠᱟ ᱫᱚ ᱦᱟᱸᱜ ᱡᱟᱱᱣᱟᱨ ᱞᱟᱹᱭ ᱞᱮᱠᱷᱟᱱ ᱫᱚ ᱚᱱᱠᱟ ᱫᱚ, ᱦᱚᱸ ᱚᱱᱠᱟ ᱵᱚᱛᱚᱨᱟᱱ ᱡᱟᱱᱣᱟᱨ ᱠᱚᱫᱚ ᱦᱟᱸᱜ ᱵᱟᱝᱠᱚ ᱧᱟᱢᱚᱜᱼᱟ ᱾
ᱦᱳᱭ ᱦᱳᱭ ᱾
ᱡᱮᱞᱮᱠᱟ ᱚᱱᱠᱟ ᱛᱟᱹᱨᱩᱵ ᱵᱟᱱᱟ ᱚᱱᱠᱟᱱ ᱠᱚᱫᱚ ᱦᱟᱸᱜ ᱵᱟᱝᱠᱚ ᱧᱮᱞ ᱧᱟᱢ ᱜᱮᱭᱟ ᱾
ᱦᱩᱸ ᱛᱟᱹᱨᱩᱵᱽ ᱦᱟᱰᱜᱟᱨ ᱠᱚᱫᱚ ᱵᱟᱠᱚ ᱧᱟᱢᱚᱜᱼᱟ?
ᱵᱟᱝ ᱜᱮ ᱵᱟᱱᱟ ᱫᱚ ᱦᱟᱰᱜᱟᱨ ᱫᱚᱠᱚ ᱧᱟᱢᱚᱜ ᱜᱮᱭᱟ ᱚᱱᱠᱟ ᱢᱤᱫ, ᱵᱟᱨ ᱠᱚ ᱧᱮᱞ ᱧᱟᱢ ᱵᱟᱲᱟᱜ ᱜᱮᱭᱟ ᱾
ᱦᱩᱸ
ᱟᱨ ᱚᱱᱠᱟ ᱫᱚ ᱦᱟᱸᱜ, ᱵᱤᱨ ᱥᱩᱠᱨᱤ ᱠᱚᱠᱚ ᱦᱮᱡ ᱵᱟᱲᱟᱜ ᱜᱮᱭᱟ ᱚᱠᱟ ᱥᱚᱢᱚᱭ ᱟᱨ,
ᱦᱳᱭ
ᱪᱮᱫ ᱞᱤᱧ ᱢᱮᱱᱟ ᱟᱞᱮᱭᱟᱜ ᱫᱚ, ᱟᱞᱮᱭᱟᱜ ᱵᱤᱨ ᱨᱮ ᱚᱱᱠᱟ ᱵᱟᱹᱨᱩ ᱠᱚ ᱡᱟᱹᱥᱛᱤ ᱦᱮᱱᱟᱜᱼᱟ ᱥᱮ, ᱚᱱᱟ ᱦᱚᱛᱮᱡ ᱮᱱᱛᱮ ᱜᱟᱹᱲᱤ ᱠᱚ, ᱦᱟᱬᱩ ᱠᱚ ᱫᱚᱢᱮ ᱚᱱᱟ ᱵᱟᱨᱩ ᱡᱚᱢ ᱠᱚ ᱦᱮᱡ ᱵᱟᱲᱟᱜ ᱜᱮᱭᱟ ᱠᱚ᱾
ᱟᱪᱪᱷᱟ ᱵᱟᱹᱨᱩ ᱫᱚ ᱫᱚᱢᱮ ᱢᱮᱱᱟᱜᱼᱟ᱾
ᱦᱳᱭ, ᱦᱳᱭ ᱵᱟᱨᱩ ᱫᱚᱢᱮ ᱢᱮᱱᱟᱜ ᱟᱠᱟᱜᱫᱼᱟ᱾ ᱦᱳᱭ, ᱟᱨ ᱜᱟᱹᱲᱤ ᱢᱟ ᱫᱚᱢᱮ ᱠᱚ ᱠᱩᱥᱤᱭᱟᱜᱼᱟ᱾ ᱡᱮᱼᱛᱟ ᱫᱚᱢᱮ ᱠᱚ ᱡᱚᱢᱟ ᱚᱱᱟᱛᱮ᱾
ᱦᱳᱭ ᱦᱳᱭ, ᱵᱟᱹᱨᱩ ᱵᱤᱞᱤ ᱫᱚ ᱫᱚᱢᱮ ᱠᱚ ᱠᱩᱥᱤᱭᱟᱜᱼᱟ, ᱟᱫᱚ ᱵᱟᱯᱮ ᱟᱹᱜᱩᱭ ᱜᱮᱭᱟ ᱟᱯᱮ?
ᱟᱹᱜᱩ ᱫᱚ ᱟᱹᱜᱩᱭ ᱦᱩᱭᱩᱜ ᱜᱮᱭᱟ, ᱚᱱᱟ ᱢᱟᱱᱮ ᱦᱟᱞᱟᱝ ᱟᱹᱜᱩᱭᱟᱞᱮ ᱡᱟᱦᱟᱸ ᱧᱩᱨ ᱠᱚᱜᱼᱟ᱾
ᱟᱪᱪᱷᱟ ᱫᱟᱨᱮ ᱠᱷᱚᱡ ᱫᱚ ᱵᱟᱯᱮ ᱜᱚᱫ ᱟᱜᱩᱭ, ᱵᱟᱯᱮ ᱜᱮᱫ ᱟᱹᱜᱩᱭᱟ ᱦᱟᱝ?
ᱫᱟᱨᱮ ᱠᱷᱚᱱ ᱫᱚ ᱟᱹᱜᱩ ᱫᱚ, ᱟᱸ ᱟᱹᱜᱩ ᱫᱚ ᱦᱟᱸᱜ ᱟᱹᱜᱩ ᱵᱟᱲᱟᱭ ᱦᱩᱭᱩᱜ ᱜᱮᱭᱟ᱾ ᱛᱚᱵᱮ ᱫᱟᱨᱮ ᱠᱷᱚᱱ ᱫᱚ ᱦᱟᱸᱜ ᱩᱱᱟᱹᱜ ᱡᱟᱹᱥᱛᱤ ᱫᱚ ᱵᱟᱝ, ᱡᱟᱦᱟᱸ ᱧᱩᱨᱩᱜᱼᱟ ᱟᱡ ᱛᱮ ᱚᱱᱮ ᱚᱱᱟᱜᱮ ᱦᱟᱸᱜ ᱡᱟᱝ ᱛᱮᱫ ᱠᱚ ᱦᱟᱞᱟᱝ ᱟᱹᱜᱩᱭᱟᱞᱮ᱾ ᱟᱨ ᱵᱟᱝ, ᱵᱤᱞᱤ ᱠᱟᱛᱮ ᱦᱚᱸ ᱧᱩᱨᱩᱜ ᱜᱮᱭᱟ ᱚᱱᱠᱟ ᱫᱚ᱾
ᱦᱮᱸ ᱦᱩᱸ᱾
ᱟᱨ ᱚᱱᱟ ᱫᱚ ᱥᱩᱱᱩᱢ ᱟᱠᱚ᱾ ᱟᱫᱚ ᱥᱩᱱᱩᱢ ᱵᱟᱲᱟᱭ ᱜᱮᱭᱟᱞᱮ ᱚᱱᱟ ᱡᱟᱝ ᱛᱮᱫ ᱠᱷᱚᱱ ᱫᱚ, ᱞᱮᱱ ᱞᱮᱱ ᱩᱰᱩᱠ ᱠᱟᱛᱮᱜ᱾
ᱟᱪᱪᱷᱟ᱾ ᱚᱱᱟ ᱵᱟᱹᱨᱩ ᱡᱟᱝ ᱫᱚᱠᱚ ᱞᱮᱱ ᱩᱸᱰᱩᱠ ᱠᱟᱛᱮᱫ ᱠᱚ, ᱥᱩᱱᱩᱢ ᱠᱚ ᱵᱮᱱᱟᱣᱟ ᱥᱮ?
ᱦᱳᱭ ᱦᱳᱭ᱾
ᱪᱮᱫ ᱥᱩᱱᱩᱢ ᱟᱫᱚ ᱚᱱᱟ ᱫᱚ ᱦᱩᱭᱩᱜᱼᱟ?
ᱚᱱᱟ ᱫᱚ ᱦᱟᱸᱜ, ᱟᱪᱪᱷᱟ ᱵᱟᱨᱩ ᱥᱩᱱᱩᱢ ᱢᱮᱱᱛᱮᱜᱮ ᱟᱞᱮ ᱫᱚᱞᱮ ᱢᱮᱛᱟᱜ ᱠᱟᱱᱟ᱾ ᱟᱫᱚ ᱚᱱᱟ ᱥᱩᱱᱩᱢ ᱫᱚ ᱦᱚᱲᱢᱚ ᱨᱮ
ᱦᱳᱭ, ᱚᱱᱟ ᱫᱚ ᱦᱚᱲᱢᱚ ᱨᱮᱠᱚ ᱚᱡᱚᱜᱼᱟ, ᱥᱮ?
ᱦᱳᱭ, ᱚᱱᱟ ᱫᱚ ᱦᱚᱲᱢᱚ ᱨᱮᱜᱮ ᱚᱡᱚᱜ ᱚᱡᱚᱜ ᱵᱟᱲᱟᱭᱟᱠᱚ᱾ ᱢᱟᱱᱮ ᱟᱞᱮ ᱚᱱᱟ ᱴᱚᱴᱷᱟ ᱠᱚᱨᱮ ᱫᱚ, ᱩᱸᱢ ᱵᱟᱨᱩ ᱥᱩᱱᱩᱢ ᱜᱮ ᱡᱟᱹᱥᱛᱤ ᱫᱚᱠᱚ ᱚᱡᱚᱜ ᱵᱟᱲᱟᱭᱟ, ᱪᱮᱫᱟᱜ ᱥᱮ ᱵᱤᱨ ᱵᱩᱨᱩ ᱴᱚᱴᱷᱟ ᱠᱟᱱᱟᱞᱮᱥᱮ᱾ ᱟᱨ, ᱦᱩᱸ ᱵᱩᱨᱩ ᱠᱷᱚᱱ ᱚᱱᱠᱟ ᱦᱟᱞᱟᱝ ᱟᱹᱜᱩ ᱠᱟᱛᱮᱜ ᱥᱩᱱᱩᱢ ᱠᱚ ᱞᱮᱱᱟ᱾ ᱢᱟᱱᱮ ᱡᱟᱹᱥᱛᱤ ᱡᱟᱹᱥᱛᱤ ᱜᱮ ᱦᱩᱭᱩᱜᱼᱟ ᱥᱮ᱾
ᱦᱩᱸ ᱦᱩᱸ᱾
ᱚᱱᱟ ᱦᱚᱛᱮᱫ ᱛᱮ᱾
ᱟᱪᱪᱷᱟ ᱟᱪᱪᱷᱟ, ᱦᱮᱸ᱾ ᱟᱹᱰᱤ ᱵᱷᱟᱹᱜᱤ ᱟᱹᱰᱤ ᱱᱟᱯᱟᱭ ᱠᱟᱛᱷᱟ, ᱟᱨ ᱟᱹᱰᱤ ᱱᱟᱣᱟ ᱠᱟᱛᱷᱟᱞᱤᱧ ᱟᱸᱡᱚᱢ ᱠᱮᱫᱮᱜᱼᱟ ᱞᱤᱧ ᱠᱤ ᱵᱟᱹᱨᱩ ᱡᱟᱝᱛᱮ ᱡᱮ ᱟᱯᱮ ᱥᱩᱱᱩᱢ ᱯᱮ ᱞᱮᱱ ᱦᱚᱪᱚᱭᱟ, ᱟᱫᱚ ᱡᱚᱛᱚ ᱦᱚᱲ ᱜᱮ ᱚᱱᱠᱟ ᱜᱮᱠᱚ ᱵᱮᱵᱚᱦᱟᱨᱟ ᱥᱮ᱾
ᱦᱳᱭ ᱦᱳᱭ ᱦᱳᱭ᱾ ᱟᱞᱮ, ᱟᱞᱮ ᱱᱚᱣᱟ ᱴᱚᱴᱷᱟ ᱠᱚᱨᱮᱱ ᱫᱚ ᱢᱟᱱᱮ ᱡᱟᱹᱥᱛᱤ ᱜᱮ ᱧᱟᱢᱚᱜ ᱦᱚᱛᱮᱛ ᱛᱮ, ᱥᱟᱱᱟᱢ ᱦᱚᱲᱜᱮ ᱚᱱᱠᱟ ᱫᱚ ᱦᱟᱸᱜ ᱥᱩᱱᱩᱢ ᱟᱹᱜᱩᱭᱟᱠᱚ, ᱟᱨ ᱯᱮᱞᱮᱱ ᱦᱚᱪᱚᱭ ᱜᱮᱭᱟ᱾
ᱦᱩᱸ ᱦᱩᱸ᱾ ᱦᱩᱸ ᱦᱩᱸ ᱦᱩᱸ᱾
ᱛᱟᱦᱚᱞᱮ ᱜᱚᱝᱠᱮ ᱚᱱᱠᱟ ᱫᱚ ᱟᱯᱮ ᱥᱮᱫ ᱫᱚ ᱚᱱᱠᱟ ᱵᱟᱹᱨᱩ ᱫᱟᱨᱮ ᱠᱚᱫᱚ ᱵᱟᱹᱱᱩᱜ ᱟᱠᱟᱜᱼᱟ, ᱥᱮ ᱪᱮᱫᱞᱮᱠᱟ?
ᱦᱳᱭ, ᱢᱮᱱᱟᱜ ᱵᱟᱲᱟ ᱜᱮᱭᱟ ᱟᱹᱛᱳ ᱟᱹᱛᱳ ᱛᱮᱜᱮ ᱢᱮᱱᱟᱜ ᱵᱟᱲᱟᱣᱟ᱾ ᱟᱫᱚ ᱟᱸ ᱠᱟᱹᱴᱤᱡ ᱠᱟᱹᱴᱤᱡ ᱜᱮ, ᱟᱫᱚ ᱟᱞᱮ ᱢᱟ ᱵᱟᱞᱮ ᱵᱟᱰᱟᱭ ᱫᱚ ᱚᱱᱟ ᱡᱮᱠᱚ ᱥᱩᱱᱩᱢ ᱦᱚᱪᱚᱭᱟ, ᱥᱮ ᱠᱩ ᱪᱮᱠᱟᱜ ᱪᱚᱭᱟ᱾
ᱦᱳᱭ ᱦᱳᱭ ᱦᱳᱭ, ᱟᱫᱚ ᱦᱳᱭ᱾ ᱟᱨ ᱪᱮᱫ ᱠᱚ ᱢᱮᱱᱟ, ᱚᱱᱮ ᱡᱟᱦᱟᱸ ᱛᱩᱲᱤ ᱨᱮᱱᱟᱜ, ᱟᱸᱻ ᱞᱮᱱᱠᱟᱛᱮᱫ ᱥᱩᱱᱩᱢᱠᱩ ᱩᱸᱰᱩᱠ ᱫᱚ᱾
ᱦᱳᱭ, ᱚᱱᱟ ᱫᱚ ᱦᱟᱸᱜ ᱞᱮ ᱜᱟᱱ ᱦᱚᱪᱚᱭ ᱜᱮᱭᱟ ᱟᱞᱮ ᱦᱚᱸ ᱥᱮᱫ ᱦᱚᱸᱞᱮ ᱵᱮᱱᱟᱣ ᱜᱮᱭᱟ᱾
ᱦᱳᱭ ᱦᱳᱭ ᱮᱠᱫᱚᱢ ᱦᱟᱸᱜ ᱮᱠᱫᱚᱢ ᱥᱮᱢ ᱤᱱᱠᱟᱹᱜ ᱜᱮ ᱞᱟᱹᱭ ᱞᱮᱠᱷᱟᱱ ᱫᱚ ᱟᱫᱚ ᱚᱱᱟ ᱫᱚ ᱵᱟᱹᱨᱩ ᱨᱮᱱᱟᱜ ᱡᱟᱝ ᱫᱚ ᱞᱟᱹᱴᱩᱜ ᱠᱟᱱᱟᱼᱼ ᱛᱩᱲᱟᱹ ᱫᱚ ᱠᱟᱹᱴᱤᱡᱚᱜ ᱠᱟᱱᱟ ᱚᱱᱮ ᱚᱱᱟᱱᱟᱜᱮ ᱵᱷᱮᱜᱟᱨ ᱞᱟᱹᱭ ᱞᱮᱠᱷᱟᱡ ᱫᱚᱦ
ᱦᱳᱭ ᱦᱳᱭ ᱦᱳᱭ ᱴᱷᱤᱠ ᱠᱟᱛᱷᱟ ᱠᱟᱛᱷᱟ ᱵᱮᱱ ᱞᱟᱹᱭ ᱠᱮᱜᱼᱟ᱾ ᱦᱩᱸ ᱦᱩᱸ
ᱟᱨ ᱛᱟᱦᱚᱞᱮ ᱚᱱᱠᱟ ᱫᱚᱼᱼ ᱟᱨ ᱡᱚ ᱵᱤᱞᱤ ᱠᱚ ᱨᱮᱱᱟᱜ ᱠᱟᱛᱷᱟ ᱡᱚᱫᱤ ᱞᱤᱧ ᱢᱮᱱᱟ ᱛᱟᱦᱚᱞᱮ ᱚᱱᱠᱟ ᱫᱚ ᱟᱨ ᱪᱮᱫ ᱞᱮᱠᱟᱱ ᱡᱚ ᱵᱤᱞᱤ ᱠᱚ ᱟᱯᱮ ᱥᱮᱱ ᱫᱚ ᱧᱮᱞ ᱧᱟᱢᱼᱼ
ᱟᱞᱮ ᱫᱚ ᱡᱚᱼᱵᱤᱞᱤ ᱫᱚ ᱤᱞ ᱠᱟᱱᱴᱷᱟᱲᱼᱼ ᱞᱤᱪᱩ ᱵᱟᱨᱩᱵᱤᱞᱤ ᱥᱚᱵᱤᱞᱤᱼ ᱱᱮᱛᱮ ᱰᱟᱵᱷᱟ ᱞᱮᱢᱵᱳ ᱟᱨ ᱠᱩᱨᱠᱩᱴ, ᱠᱩᱨᱠᱩᱴ ᱵᱮᱱ ᱧᱮᱞ ᱠᱟᱜᱼᱟ ᱥᱮ ᱵᱟᱝᱜᱮ?
ᱠᱩᱨᱠᱩᱴ ᱫᱚ ᱦᱟᱸᱜ ᱚᱱᱠᱟ ᱫᱚ ᱯᱳᱭᱞᱳ ᱫᱷᱟᱣ ᱞᱤᱧ ᱟᱸᱡᱚᱢᱮᱫ ᱞᱮᱠᱟ ᱞᱤᱧ ᱴᱷᱤᱠᱟᱹᱭᱮᱫᱼᱟ᱾
ᱟᱪᱪᱷᱟ ᱚᱱᱟ ᱫᱚ ᱜᱚᱝᱠᱮ ᱤᱭᱟᱹ ᱪᱮᱫᱠᱟ ᱞᱤᱧ ᱞᱟᱹᱭ ᱠᱮᱜᱼᱟᱼᱼ ᱰᱟᱵᱷᱟ ᱞᱮᱠᱟ ᱫᱷᱟᱨᱟ ᱧᱚᱜ ᱜᱮ ᱛᱟᱦᱮᱱᱟ᱾ ᱟᱫᱚ ᱟᱹᱰᱤ ᱠᱟᱡᱟᱠ ᱠᱚ ᱡᱚᱢᱟ ᱡᱚᱡᱚ ᱟᱹᱭᱠᱟᱹᱜᱼᱟ ᱦᱟᱹᱛᱤ ᱫᱚ ᱠᱟᱡᱟᱠ ᱠᱚ ᱠᱩᱥᱤᱭᱟᱜᱼᱟ᱾
ᱳ ᱳ ᱟᱨ ᱥᱤᱵᱤᱞ ᱦᱚᱸ ᱢᱟᱱᱮ ᱡᱚᱡᱚ ᱥᱤᱵᱤᱞ ᱢᱟᱱᱮ ᱢᱚᱸᱡᱽ ᱧᱚᱜ ᱜᱮ ᱟᱹᱭᱠᱟᱹᱜᱼᱟ ᱢᱚᱱᱮ ᱦᱩᱭᱩᱜ ᱠᱟᱱᱟ?
ᱦᱳᱭ ᱦᱳᱭ ᱦᱳᱭ ᱟᱨ ᱚᱱᱟ ᱫᱚ ᱩᱛᱩ ᱠᱟᱛᱮᱫ ᱦᱚᱸᱠᱚ ᱡᱚᱢ ᱜᱮᱭᱟ᱾
ᱳ ᱳ ᱳ ᱢᱟᱱᱮ ᱵᱟᱨ ᱞᱮᱠᱟ ᱠᱟᱛᱮᱜ ᱡᱚᱢ ᱜᱟᱱᱚᱜᱼᱟ ᱚᱱᱟ ᱫᱚ ᱩᱛᱩ ᱠᱟᱛᱮ ᱦᱚᱸ ᱟᱨ ᱵᱤᱱ ᱩᱛᱩ ᱠᱟᱛᱮ ᱦᱚᱸ ᱵᱟᱝ ᱥᱮ
ᱡᱚᱢᱟ ᱟᱨ ᱩᱛᱩ ᱠᱟᱛᱮ ᱦᱚᱸᱠᱚ ᱡᱚᱢᱟ ᱟᱨ ᱦᱳᱭ ᱟᱨ ᱚᱱᱟ ᱡᱩᱫᱤ ᱤᱭᱟᱹ ᱚᱱᱟ ᱡᱩᱫᱤ ᱦᱟᱹᱛᱤ ᱠᱚ ᱡᱚᱢᱟ ᱟᱨ ᱠᱚ ᱤᱫ ᱤᱪ ᱠᱟᱛᱮ ᱠᱚ ᱩᱰᱩᱠᱼᱼ ᱠᱩ ᱵᱟᱝ
ᱦᱳᱭ ᱦᱳᱭ
ᱤᱡ ᱜᱤᱰᱤ ᱠᱟᱜ ᱟᱠᱚᱣᱟᱜ ᱫᱚ ᱩᱱᱠᱩ ᱢᱟ ᱦᱟᱹᱛᱤ ᱢᱟ ᱵᱟᱠᱚ ᱯᱚᱥᱟᱜᱟ ᱵᱟᱝ ᱜᱚᱴᱟ ᱨᱮᱜᱮ ᱠᱚ ᱡᱚᱢᱟ᱾
ᱦᱳᱭ ᱦᱳᱭ
ᱟᱫᱚ ᱚᱱᱟ ᱡᱩᱫᱤ ᱤᱜ ᱩᱰᱩᱠ ᱠᱟᱛᱮ ᱡᱩᱫᱤ ᱟᱵᱮᱱ ᱵᱮᱱ ᱡᱚᱢᱟ ᱥᱮ ᱚᱱᱟ ᱫᱚ ᱟᱨᱚᱸ ᱫᱚᱢᱮ ᱥᱤᱵᱤᱞᱟ᱾
ᱚᱸ ᱚᱸ ᱟᱪᱪᱷᱟ ᱟᱪᱪᱷᱟ ᱱᱟᱯᱟᱭ ᱠᱟᱛᱷᱟ ᱟᱫᱚᱼ ᱱᱚᱣᱟ ᱠᱚᱫᱚ ᱵᱟᱝ ᱞᱤᱧ ᱵᱟᱲᱟᱭ ᱛᱟᱦᱮᱱᱟ ᱡᱟᱭᱦᱳᱠ ᱟᱵᱮᱱᱟᱜ ᱢᱚᱪᱟ ᱛᱮ ᱟᱸᱡᱚᱢ ᱠᱟᱛᱮᱫᱼᱼ ᱢᱚᱡ ᱞᱤᱧ ᱵᱩᱡᱷᱟᱹᱣᱮᱜ-ᱟ ᱱᱚᱣᱟ ᱠᱚᱞᱤᱧ ᱵᱟᱲᱟᱭ ᱧᱟᱢ ᱫᱟᱲᱮᱭᱟᱜ ᱠᱟᱱᱟ᱾
ᱦᱳᱭ ᱚᱱᱟ ᱫᱚ ᱟᱹᱰᱤ ᱥᱤᱵᱤᱞᱟ ᱪᱮᱞᱠᱟ ᱪᱚᱝ ᱤᱠᱟᱹᱜ ᱟᱠᱟ ᱢᱟᱱᱮ ᱟᱨ ᱵᱮᱨᱮᱞ ᱛᱮᱭᱟᱜ ᱥᱤᱵᱤᱞ ᱡᱚᱢ ᱟᱹᱰᱤ ᱢᱚᱸᱡ ᱟᱨ ᱚᱱᱟ ᱠᱩᱨᱠᱩᱴ ᱦᱚᱸ ᱵᱤᱞᱤ ᱠᱟᱛᱮᱫ ᱡᱚᱢ ᱦᱚᱸ ᱟᱹᱰᱤ ᱢᱚᱸᱡ-ᱟ ᱟᱨ ᱱᱚᱜ ᱚᱭ ᱱᱤᱛᱚᱜ ᱠᱟᱹᱴᱤᱡ ᱠᱷᱚᱱ ᱦᱚᱸᱠᱚ ᱩᱛᱩᱭ ᱜᱮᱭᱟ᱾ ᱦᱟᱹᱠᱩ ᱥᱟᱞᱮᱜ ᱦᱟᱹᱠᱩ ᱥᱟᱞᱟᱜ ᱮᱢ ᱩᱛᱩ ᱠᱷᱟᱡ ᱠᱟᱴᱠᱚᱢ ᱥᱟᱞᱟᱜ ᱮᱢ ᱩᱛᱩ ᱠᱷᱟᱡ ᱟᱰᱤ ᱥᱤᱵᱤᱞ᱾
ᱚᱸ ᱚᱸ
ᱦᱳᱭ ᱟᱞᱮ ᱠᱚᱫᱚ ᱫᱚᱢᱮᱞᱮ ᱡᱳ ᱠᱩᱥᱤᱭᱟᱜ-ᱟ ᱟᱨ ᱚᱱᱟ ᱫᱚᱼ ᱥᱤᱛᱩᱝ ᱥᱚᱢᱚᱭ ᱵᱷᱟᱡᱟ ᱡᱚᱢᱠᱩ ᱟᱹᱰᱤ ᱢᱚᱸᱡᱽ ᱟᱹᱭᱠᱟᱹᱜ-ᱟ
ᱚ ᱚ
ᱦᱩᱸ
ᱛᱟᱞᱦᱮ ᱦᱟᱸᱜ ᱚᱱᱠᱟ ᱫᱚ ᱟᱭᱢᱟ ᱞᱮᱠᱟᱱᱟᱜ ᱡᱚ ᱵᱤᱞᱤ ᱜᱮ ᱟᱯᱮ ᱥᱮᱱ ᱫᱚ ᱢᱮᱱᱟᱜ ᱟᱠᱟᱜ ᱜᱮᱭᱟ ᱵᱟᱝ?
ᱦᱳᱭ ᱦᱳᱭ ᱟᱭᱢᱟ ᱞᱮᱠᱟᱱ ᱡᱚ ᱵᱤᱞᱤ ᱜᱮ ᱢᱮᱱᱟᱜ-ᱟ ᱟᱞᱮ ᱥᱮᱫ ᱫᱚ᱾ ᱦᱩᱸ ᱦᱳᱭ ᱜᱚᱝᱠᱮ ᱟᱨ ᱢᱤᱫ ᱫᱚᱢ ᱦᱟᱜ ᱠᱚᱞ ᱵᱮᱱ ᱦᱳᱭ᱾
ᱦᱳᱭ ᱦᱳᱭ ᱠᱚᱞᱮᱜ ᱟᱹᱧ ᱦᱟᱜ